ᱦᱮᱞᱳ ᱜᱚᱢᱠᱮ ᱟᱡᱚᱢᱚᱜ ᱠᱟᱱᱟ? ᱡᱚᱦᱟᱨ ᱜᱮ ᱡᱚᱦᱟᱨ ᱜᱮ ᱥᱟᱹᱜᱩᱱ ᱪᱮᱫ ᱦᱚᱸ ᱵᱟᱝ ᱫᱩᱲᱩᱵ ᱦᱩᱭ ᱟᱠᱟᱱᱟ ᱾
ᱟᱪᱪᱷᱟ ᱟᱪᱪᱷᱟ ᱫᱤᱭᱮ ᱯᱚᱨ ᱱᱟᱯᱟᱭ ᱜᱮᱭᱟ ᱵᱮᱱ?
ᱦᱮᱸ ᱱᱟᱯᱟᱭ ᱜᱮᱭᱟᱞᱤᱧ ᱟᱹᱵᱤᱱ ᱾ ᱚᱠᱟᱞᱮᱠᱟ ᱢᱮᱱᱟᱜ ᱟᱠᱟᱫ ᱵᱤᱱᱟ?
ᱦᱚᱭ ᱤᱧ ᱦᱚᱸ ᱱᱟᱯᱟᱭ ᱜᱮ ᱾
ᱦᱮᱸ ᱡᱚᱢ ᱵᱟᱲᱟ ᱠᱚ ᱦᱩᱭ ᱮᱱᱟ?
ᱦᱚᱭ ᱡᱚᱢ ᱠᱚ ᱦᱚᱭ ᱠᱟᱱᱟ ᱾ ᱡᱚᱢ ᱠᱮᱜᱼᱟ ᱞᱤᱧ ᱠᱤᱪᱷᱩ ᱠᱷᱚᱱ ᱞᱟᱦᱟ ᱜᱮ ᱦᱟᱸᱜ ᱾
ᱟᱪᱪᱷᱟ ᱾
ᱦᱩᱸ ᱛᱟᱦᱞᱮ ᱪᱮᱫ ᱠᱚᱵᱮᱱ ᱪᱮᱠᱟᱭᱮᱫ ᱮᱠᱷᱚᱱ ᱫᱚ?
ᱮᱠᱷᱚᱱ ᱫᱚ ᱪᱮᱫ ᱜᱮ ᱵᱟᱭ ᱪᱤᱠᱟᱹ ᱦᱩᱭᱩᱜ ᱠᱟᱱᱟ ᱾ ᱱᱚᱝᱠᱟ ᱜᱮ ᱚᱲᱟᱜ ᱠᱚᱨᱮ ᱛᱟᱦᱮᱸ ᱵᱟᱲᱟ ᱦᱩᱭᱩᱜ ᱠᱟᱱᱟ᱾
ᱟᱪᱪᱷᱟ ᱟᱪᱪᱷᱟ ᱾
ᱦᱚᱭ ᱾
ᱫᱤᱭᱮ ᱯᱚᱨ ᱠᱟᱹᱢᱤ ᱠᱟᱹᱥᱱᱤ ᱠᱚ ᱪᱮᱫ ᱞᱮᱠᱟ?
ᱪᱮᱫ ᱪᱚ ᱵᱟᱭ ᱟᱸᱡᱚᱢ ᱴᱷᱤᱠᱟᱹ ᱞᱮᱱᱟ ᱾
ᱦᱩᱸ ᱢᱮᱱ ᱫᱟᱞᱤᱧ ᱠᱟᱹᱢᱤ ᱠᱟᱹᱥᱱᱤ ᱠᱚ ᱛᱤᱧ ᱥᱟᱸᱜᱤᱧ ᱠᱚᱯᱮ ᱞᱟᱦᱟ ᱠᱮᱜᱼᱟ?
ᱠᱟᱹᱢᱤ ᱠᱟᱹᱥᱱᱤ ᱠᱚᱫᱚ ᱦᱮᱸ ᱞᱟᱦᱟ ᱜᱚᱫ ᱠᱟᱜᱼᱟᱞᱮ ᱚᱲᱟᱜ ᱠᱷᱚᱱᱟᱜ ᱪᱟᱥ-ᱵᱟᱥ ᱫᱚ ᱱᱟᱜ ᱮᱨ ᱟᱠᱟᱫ ᱜᱮᱭᱟ ᱞᱮ ᱱᱟᱸᱜ ᱦᱩᱲᱩ ᱾ ᱟᱹᱣᱨᱤ ᱦᱟᱨᱟ ᱥᱟᱹᱵᱤᱫᱚᱜᱼᱟ ᱵᱷᱟᱜᱤ ᱧᱚᱜ ᱫᱚ ᱱᱟᱜ ᱫᱟᱜ ᱠᱚ ᱚᱱᱠᱟ ᱴᱷᱤᱠ ᱴᱷᱟᱠ ᱵᱟᱭ ᱫᱟᱜᱮᱫ ᱛᱮ ᱾
ᱟᱪᱪᱷᱟ᱾
ᱦᱚᱭ ᱾
ᱦᱩᱸ ᱟᱞᱮ ᱥᱮᱫ ᱦᱚᱸ ᱫᱟᱜ ᱫᱟᱜ ᱮᱫᱟᱭ ᱠᱤᱪᱷᱩ ᱫᱤᱱ ᱞᱟᱦᱟᱭ ᱫᱟᱜ ᱠᱮᱫᱟ ᱤᱱᱟᱹ ᱤᱱᱟ ᱞᱟᱹᱜᱤᱫ ᱱᱚᱜᱼᱚᱭ ᱛᱚᱞᱟ ᱠᱚ ᱥᱮ ᱦᱩᱲᱩ ᱠᱚᱞᱮ ᱜᱤᱰᱤ ᱠᱟᱜᱼᱟ ᱠᱷᱮᱛ ᱨᱮ ᱛᱚᱞᱟ ᱞᱟᱹᱜᱤᱫ ᱾
ᱦᱮᱸ
ᱟᱨ ᱫᱤᱭᱮ ᱯᱚᱨ ᱦᱟᱨᱟ ᱜᱮ ᱵᱟᱝ ᱦᱟᱨᱟᱜ ᱠᱟᱱᱟ ᱥᱤᱛᱩᱝ ᱜᱮ ᱵᱟᱹᱲᱛᱤᱜᱼᱟ ᱨᱤᱢᱤᱞ ᱵᱟᱲᱟᱭᱮᱫ ᱨᱮᱦᱚᱸᱭ ᱾ ᱫᱟᱜ ᱜᱮ ᱵᱟᱭ ᱡᱟᱹᱲᱤᱭᱮᱜᱼᱟ
ᱟᱪᱪᱷᱟ
ᱦᱚᱭ ᱟᱫᱚ ᱪᱮᱫ ᱠᱚᱢ ᱪᱮᱠᱟᱭ ᱛᱮ ᱟᱢᱫᱚ ᱯᱟᱲᱦᱟᱜ ᱟᱢ ᱥᱮ ᱵᱟᱝ?
ᱦᱮᱸ ᱯᱟᱲᱦᱟᱣ ᱵᱟᱲᱟᱜ ᱠᱟᱱ ᱜᱤᱭᱟᱹᱧ ᱱᱟᱜ ᱾
ᱟᱪᱪᱷᱟ
ᱦᱮᱸ
ᱦᱚᱭ ᱯᱟᱲᱦᱟᱜ ᱦᱚᱸ ᱛᱚ ᱡᱟᱹᱨᱩᱨᱤ ᱠᱟᱱ ᱜᱮᱭᱟ ᱾
ᱦᱚᱭ ᱦᱚᱭ ᱾
ᱥᱚᱢᱟᱡᱽ ᱠᱚ ᱟᱵᱚᱣᱟᱜ ᱫᱚ ᱟᱹᱰᱤ ᱛᱟᱭᱚᱢ ᱨᱮ ᱢᱮᱱᱟᱜ ᱛᱟᱵᱚᱱᱟ ᱥᱮ ᱟᱹᱞᱤᱧ ᱦᱚᱸ ᱞᱤᱧ ᱯᱟᱲᱦᱟᱣ ᱫᱚ ᱞᱤᱧ ᱯᱟᱲᱦᱟᱜ ᱠᱟᱱᱟ ᱦᱟᱸᱜ᱾
ᱚᱸ
ᱫᱤᱭᱮ ᱛᱟᱦᱞᱮ ᱞᱟᱦᱟ ᱥᱮᱱᱟᱜ ᱪᱮᱫ ᱞᱮᱠᱟ ᱵᱮᱱ ᱩᱭᱦᱟᱹᱨ ᱵᱷᱟᱵᱱᱟ ᱟᱠᱟᱜᱼᱟ᱾
ᱞᱟᱦᱟ ᱥᱮᱫᱟᱜ ᱩᱭᱦᱟᱹᱨ ᱵᱷᱟᱵᱽᱱᱟ ᱫᱚ ᱱᱟᱦᱟᱜ ᱡᱮ᱾ ᱯᱟᱲᱦᱟᱣ ᱱᱤᱛᱚᱜ ᱫᱚ ᱯᱟᱲᱦᱟᱣ ᱦᱩᱭᱩᱜ ᱠᱟᱱ ᱜᱮᱭᱟ ᱛᱚ ᱟᱫᱚ᱾ ᱯᱟᱲᱦᱟᱣ ᱯᱟᱲᱦᱟᱣ ᱛᱮᱜᱮ ᱡᱚᱫᱤ ᱚᱱᱠᱟ ᱡᱷᱚᱛᱚᱣᱟᱜ᱾ ᱠᱚᱢᱯᱤᱴ ᱠᱟᱛᱮ ᱡᱩᱫᱤ ᱡᱟᱦᱟᱸ ᱚᱱᱠᱟ ᱧᱟᱢᱚᱜ ᱠᱷᱟᱱ ᱦᱟᱸᱜ᱾ ᱠᱟᱹᱢᱤ ᱠᱟᱹᱥᱱᱤ ᱠᱚ ᱟᱨ ᱵᱟᱝ ᱠᱮ ᱜᱚᱢᱠᱮ ᱢᱟᱪᱮᱫ ᱢᱟᱪᱮᱛᱟᱱᱤ ᱨᱮᱱᱟᱜ ᱫᱟᱣ ᱠᱚ ᱡᱩᱫᱤ ᱧᱟᱢᱚᱜ ᱠᱷᱟᱱ ᱦᱟᱸᱜ᱾
ᱚᱱᱠᱟ ᱜᱮ ᱱᱟᱜ ᱢᱚᱱᱮ ᱦᱳᱭ ᱠᱟᱱᱟ ᱟᱫᱚ ᱦᱮᱸ᱾
ᱦᱳᱭ ᱦᱳᱭ ᱮᱠᱟᱞ ᱟᱵᱚᱣᱟᱜ ᱟᱵᱚ ᱠᱚᱨᱮᱱ ᱫᱚ ᱵᱟᱹᱱᱩᱜ᱾ᱵ᱾ ᱛᱚ ᱢᱟᱪᱮᱫ ᱢᱟᱪᱮᱛᱟᱱᱤ ᱨᱮᱱᱟᱜ ᱢᱟ ᱮᱴᱠᱮᱴᱚᱬᱮ ᱢᱟ ᱢᱮᱱᱟᱜ ᱜᱮᱭᱟ᱾
ᱦᱚᱭ ᱦᱚᱭ
ᱩᱱᱠᱩ ᱢᱟᱪᱮᱫ ᱜᱚᱝᱠᱮ ᱜᱮ ᱵᱟᱹᱱᱩᱜ ᱠᱚᱛᱮ ᱜᱮᱛᱚ, ᱟᱵᱚ ᱵᱟᱵᱚᱱ ᱞᱟᱦᱟ ᱫᱟᱲᱮᱭᱟᱜ ᱠᱟᱱᱟ ᱞᱟᱦᱟ ᱥᱮᱫ ᱩᱱᱠᱩ ᱠᱚ᱾ ᱛᱟᱦᱮᱸ ᱞᱮᱱᱠᱷᱟᱱ ᱢᱟ ᱟᱵᱚ ᱮᱴᱠᱮᱴᱚᱬᱮ ᱵᱟᱝ ᱦᱩᱭ ᱠᱚᱜ᱾
ᱦᱩᱸᱻ ᱦᱳᱭ ᱚᱱᱟ ᱦᱚᱸ ᱠᱟᱛᱷᱟ ᱠᱟᱱ ᱜᱮᱭᱟ ᱟᱹᱵᱤᱱ᱾ ᱪᱮᱫ ᱠᱚᱵᱤᱱ ᱪᱤᱠᱟᱹᱭ ᱜᱮᱭᱟ ᱪᱮᱫ ᱛᱮᱵᱮᱱ᱾ ᱢᱟᱲᱟᱝ ᱥᱮᱫᱟᱜ ᱢᱚᱛᱟ ᱠᱟᱹᱴᱤᱡ ᱟᱸᱚᱢ ᱞᱟᱹᱭ ᱟᱸᱡᱚᱢ ᱛᱟᱵᱚᱱ ᱵᱮᱱ᱾
ᱳᱭ ᱟᱹᱞᱤᱧ ᱫᱚ ᱯᱟᱲᱦᱟᱣ ᱨᱮᱱᱟᱜ ᱢᱟᱱᱮ, ᱮᱠᱷᱱ ᱟᱹᱞᱤᱧ ᱠᱚᱢᱯᱤᱞᱤᱴᱤ ᱛᱚ ᱱᱚᱜᱼᱚᱭ᱾ ᱛᱚ ᱠᱚᱞᱮᱡᱽ ᱢᱟᱱᱮ ᱞᱟᱹᱴᱩ ᱵᱤᱫᱽᱫᱟᱹᱜᱟᱲ ᱞᱤᱧ ᱯᱟᱲᱦᱟᱜ ᱠᱟᱱᱟ ᱦᱟᱸᱜ ᱟᱫᱚ᱾ ᱚᱱᱟ ᱠᱚ ᱯᱩᱨᱟᱹᱣ ᱞᱮᱱ ᱠᱷᱟᱱᱡ ᱜᱮ ᱦᱟᱸᱜ ᱟᱹᱞᱤᱧ ᱦᱚᱸ ᱠᱟᱹᱢᱤ, ᱞᱟᱹᱜᱤᱫᱜ ᱞᱤᱧ ᱯᱟᱸᱡᱟ ᱵᱟᱲᱟᱭᱟ᱾ ᱚᱱᱟ ᱢᱟᱪᱮᱫ ᱜᱚᱝᱠᱮ᱾ ᱴᱷᱤᱠ ᱢᱮᱱᱟᱜ ᱜᱮ ᱫᱟᱣ ᱧᱟᱢᱚᱜ ᱠᱟᱱ ᱠᱷᱟᱡ ᱢᱟ ᱵᱷᱟᱜᱤ, ᱵᱟᱠᱷᱟᱡ ᱫᱚ ᱟᱨ ᱮᱴᱟᱜ ᱠᱟᱹᱢᱤ ᱠᱚᱫᱚ ᱢᱮᱱᱟᱜ ᱟᱠᱟᱫ ᱜᱮᱭᱟ ᱦᱟᱸᱜ᱾ ᱮᱱᱟ ᱟᱢ ᱥᱣ ᱵᱟᱹᱱᱩᱜ ᱠᱚᱛᱟᱵᱚᱱ ᱛᱮ ᱟᱹᱞᱤᱧ ᱦᱚᱞᱤᱧ ᱢᱚᱱᱮ ᱠᱟᱜ ᱵᱟᱝ ᱢᱟᱪᱮᱫ, ᱞᱮᱱᱟᱜ ᱫᱟᱣ ᱞᱤᱧ ᱦᱟᱛᱟᱣ ᱞᱮᱠᱷᱟᱡ ᱜᱮ ᱵᱷᱟᱹᱜᱤᱜᱼᱟ᱾ ᱢᱟᱪᱮᱫ ᱢᱟᱱᱮ ᱯᱟᱹᱴᱷᱩᱣᱟᱹ ᱠᱚ ᱞᱟᱦᱟ ᱥᱮᱫ, ᱢᱟᱨᱥᱟᱞ ᱫᱷᱟᱨ ᱟᱹᱞᱤᱧ ᱩᱫᱩᱜ ᱫᱟᱲᱮ ᱟᱠᱚᱣᱟ᱾ ᱥᱮ ᱡᱟᱦᱟᱱᱟᱜ ᱨᱤᱧ ᱞᱟᱹᱭ ᱫᱟᱲᱮᱠᱚᱣᱟ ᱤᱱᱟᱹᱜᱮ ᱢᱟᱨᱟᱝ ᱠᱟᱛᱷᱟ ᱫᱚ᱾
ᱦᱳᱭ ᱦᱳᱭ
ᱮᱠᱟᱞ ᱮᱠᱟᱞ ᱚᱱᱟ ᱪᱷᱟᱰᱟ ᱦᱚᱸ ᱢᱟᱱᱮ ᱚᱞᱚᱜ᱾ ᱯᱟᱲᱦᱟᱣ ᱥᱟᱶ ᱥᱟᱶᱛᱮ ᱟᱵᱮᱱ ᱫᱚ ᱪᱮᱫ ᱠᱚᱵᱮᱱ ᱪᱮᱠᱟᱹᱭ ᱛᱟᱦᱮᱸᱱᱟ᱾
ᱚᱞᱚᱜ ᱯᱟᱲᱦᱟᱣ ᱥᱚᱢᱚᱭ ᱥᱟᱶ ᱛᱮᱫᱚ ᱟᱨ ᱪᱮᱫ ᱱᱚᱝᱠᱟ ᱫᱚ ᱪᱮᱫ ᱦᱚᱸ ᱵᱟᱭ ᱪᱤᱠᱟᱹᱭ ᱦᱩᱭᱩᱜ ᱠᱟᱱᱟ ᱚᱲᱟᱜ ᱠᱚᱨᱮ ᱜᱮ ᱛᱟᱦᱮᱸ ᱵᱟᱲᱟ ᱦᱩᱭᱩᱜ ᱠᱟᱱᱟ᱾ ᱵᱚᱞ ᱠᱚ ᱠᱷᱮᱞ ᱵᱟᱲᱟ ᱦᱩᱭᱩᱜ ᱠᱟᱱᱟ ᱛᱚ ᱱᱤᱛᱚᱜ ᱫᱚ ᱦᱟᱜ ᱡᱟᱭᱦᱳᱠ᱾ ᱦᱳᱭ ᱚᱱᱟ ᱠᱚᱜ ᱜᱮ ᱟᱫᱚ᱾ ᱟᱹᱵᱤᱱ ᱫᱚ?
ᱱᱚᱜᱼᱚᱭ ᱟᱹᱞᱤᱧ ᱦᱚᱸ ᱚᱞᱚᱜ ᱯᱟᱲᱦᱟᱣ᱾ ᱥᱟᱶ ᱥᱟᱶᱛᱮ ᱚᱲᱟᱜ ᱠᱚᱨᱮᱱᱟᱜ ᱠᱟᱹᱢᱤ ᱦᱚᱞᱤᱧ ᱠᱟᱹᱢᱤ ᱛᱟᱦᱮᱱᱟ᱾ ᱡᱮᱢᱚᱱ ᱠᱤ ᱱᱚᱜᱼᱚᱭ ᱥᱩᱨᱩ ᱦᱩᱭ ᱠᱟᱱᱟᱦᱜ᱾ ᱰᱟᱝᱨᱤ ᱢᱮᱨᱚᱢ ᱥᱤᱢ ᱥᱩᱠᱨᱤ ᱩᱱᱠᱩ ᱠᱚᱦᱚᱸᱛᱚ ᱧᱮᱞ ᱵᱟᱜᱟᱣ᱾ ᱠᱚ ᱦᱩᱭᱩᱜᱼᱟ ᱟᱫᱚ᱾ ᱜᱩᱯᱤ ᱠᱚᱞᱤᱧ ᱪᱟᱞᱟᱜ ᱛᱟᱦᱮᱱᱟ ᱚᱱᱠᱟ ᱫᱤᱱ ᱠᱚᱨᱮ ᱫᱚ ᱡᱚᱠᱷᱚᱱ ᱚᱲᱟᱜ ᱦᱚᱲ ᱵᱟᱝᱠᱚ ᱛᱟᱦᱮᱸᱱᱟ᱾ ᱛᱚᱠᱷᱚᱱ ᱫᱚ ᱵᱟᱠᱷᱟᱡ ᱫᱚ ᱵᱟᱹᱠᱤ ᱫᱤᱱ ᱠᱚᱫᱚ ᱯᱟᱲᱦᱟᱜ ᱛᱟᱸᱦᱮ ᱞᱤᱧ᱾
ᱦᱳᱭ
ᱦᱳᱭ ᱟᱫᱚ ᱟᱯᱮ ᱜᱮᱯᱮ ᱟᱹᱥᱩᱞ ᱠᱟᱜ ᱠᱚᱣᱟ ᱥᱮ ᱵᱟᱝ ᱡᱟᱦᱟᱸᱭ ᱟᱹᱥᱩᱞ ᱡᱤᱵᱽᱼᱡᱤᱭᱟᱹᱞᱤ ᱠᱚ ᱦᱟᱸᱜ᱾
ᱦᱮᱸ ᱟᱹᱥᱩᱞᱠᱟᱱ ᱡᱤᱵᱽᱡᱤᱭᱟᱹᱞᱤ ᱠᱚᱫᱚ ᱚᱲᱟᱜ ᱠᱚᱨᱮ ᱢᱮᱱᱟᱜ ᱵᱟᱲᱟ ᱠᱚᱜ ᱛᱟᱞᱮᱭᱟ᱾ ᱥᱤᱢ ᱠᱚ ᱢᱮᱱᱟᱜ ᱠᱚᱣᱟ ᱥᱩᱠᱨᱤ ᱠᱚᱦᱟᱸᱜ ᱞᱮ ᱟᱹᱥᱩᱞ ᱟᱠᱟᱫ ᱠᱚᱣᱟ᱾ ᱟᱨ ᱵᱟᱨᱭᱟ ᱜᱟᱱ ᱜᱟᱹᱭ ᱠᱚ᱾ ᱢᱮᱱᱟᱜ ᱟᱠᱟᱫ ᱠᱚᱣᱟ᱾ ᱦᱳᱭ, ᱩᱱᱠᱩ ᱜᱮᱮᱞᱮ ᱟᱹᱥᱩᱞ ᱵᱟᱲᱟ ᱟᱠᱟᱫ ᱠᱚᱣᱟ, ᱦᱳᱭ᱾ ᱟᱯᱮ ᱠᱚᱜᱮ ᱱᱟᱜ,
ᱦᱚᱭ ᱦᱚᱭ ᱮᱠᱟᱞ ᱚᱱᱟ ᱠᱚᱫᱚ ᱠᱟᱝ ᱜᱮᱛᱚ, ᱢᱟᱱᱮ ᱩᱱᱠᱩ ᱦᱚᱸ ᱟᱥᱩᱞ ᱫᱚ ᱞᱟᱹᱠᱼᱼ ᱛᱤ ᱠᱟᱱ ᱜᱮᱭᱟ ᱵᱟᱠᱷᱟᱱ ᱫᱚ ᱛᱟᱞᱟᱥ ᱞᱮᱠᱟ ᱢᱟᱱᱮ ᱢᱮᱱᱟᱜ ᱟᱠᱟᱜᱼᱟ, ᱧᱮᱞ‌ ᱟᱠᱟᱱᱟ ᱥᱮᱪᱮᱫ? ᱩᱱᱠᱩ ᱵᱟᱠᱩᱼᱼ ᱢᱟᱱᱮ ᱵᱟᱝᱠᱩ ᱛᱟᱦᱮᱱ ᱠᱷᱟᱡ ᱫᱚ ᱟᱵᱚᱣᱟᱜ ᱥᱚᱢᱟᱡᱽ ᱨᱮ, ᱚᱲᱟᱜ ᱠᱚᱦᱚᱸ ᱮᱠᱷᱮᱱ ᱱᱤᱥᱩᱱ ᱜᱮ ᱵᱩᱡᱷᱟᱹᱜᱼᱟ᱾ ᱩᱱᱠᱩᱣᱟᱜ ᱥᱮᱛᱟᱜ ᱨᱮ ᱡᱟᱦᱟᱸᱭ ᱥᱤᱢ ᱨᱟᱜ ᱡᱩᱫᱤ ᱵᱟᱵᱚᱱ ᱟᱸᱡᱚᱢᱟ ᱛᱟᱦᱞᱮ ᱠᱷᱟᱡ ᱫᱚ ᱼᱼ ᱟᱵᱚ ᱦᱚᱸ ᱵᱟᱵᱚᱱ ᱵᱩᱡ ᱫᱟᱲᱮᱭᱟᱜᱼᱟ ᱥᱮ ᱥᱮᱛᱟᱜᱚᱜ ᱠᱟᱱᱟ ᱥᱮᱼᱼ ᱪᱮᱠᱟᱹᱜ ᱠᱟᱱᱟ ᱢᱟᱱᱮ ᱡᱟᱹᱯᱤᱫ ᱦᱤᱲᱤᱧᱟᱵᱚᱱ ᱢᱟᱱᱮ ᱥᱮᱛᱟᱜ ᱨᱮᱵᱚᱱ ᱵᱮᱨᱮᱜᱼᱟ, ᱠᱷᱟᱱ ᱫᱚᱼᱼ ᱩᱱᱠᱩ ᱫᱚ ᱵᱷᱳᱨ ᱨᱮᱠᱚ ᱚᱦᱚ ᱵᱮᱨᱮᱫᱽ ᱵᱚᱱᱟ᱾
ᱦᱚᱭ, ᱦᱚᱭ ᱾
ᱰᱟᱝᱨᱤ ᱠᱚᱦᱚᱸ ᱚᱱᱠᱟᱜᱮ ᱾
ᱦᱮᱸ ᱦᱮᱸ ᱾
ᱰᱟᱝᱨᱤ ᱡᱩᱫᱤ ᱵᱟᱠᱚ ᱛᱟᱦᱮᱱ ᱠᱷᱟᱡ ᱫᱚ ᱪᱟᱥ ᱵᱟᱥ ᱠᱚᱨᱮ ᱦᱚᱸ ᱮᱴᱠᱮᱴᱚᱲᱮ ᱦᱩᱭᱩᱜ ᱛᱟᱵᱚᱱᱟ, ᱟᱵᱚᱣᱟᱜ ᱛᱚ ᱚᱱᱠᱟᱼᱼ ᱡᱚᱢᱤ ᱡᱟᱭᱜᱟ ᱠᱚ ᱵᱟᱹᱱᱩᱜ ᱟᱠᱟᱜᱼᱟ᱾
ᱦᱩᱸ ᱦᱩᱸ᱾
ᱛᱟᱦᱮ ᱠᱷᱟᱱ ᱡᱩᱫᱤ ᱚᱱᱠᱟ ᱢᱮᱥᱤᱱ ᱠᱚᱵᱚᱱ ᱞᱟᱜᱟᱣ ᱞᱮᱠᱷᱟᱡ ᱚᱱᱟ ᱨᱮᱱᱟᱜ ᱟᱡᱟᱨ ᱯᱚᱨᱤᱢᱟᱱ ᱡᱟᱦᱟᱸ ᱫᱚ ᱦᱩᱲᱩ ᱪᱟᱣᱞᱮᱼᱼ ᱚᱱᱟ ᱢᱟ ᱠᱚᱢᱚᱜ ᱛᱟᱵᱚᱱ ᱟᱨ ᱰᱟᱝᱨᱤ ᱛᱮ ᱠᱷᱟᱡ ᱫᱚᱼᱼ ᱢᱚᱴᱟ ᱢᱩᱴᱤ ᱡᱟᱦᱟᱸ ᱢᱤᱫ ᱵᱚᱪᱷᱚᱨ ᱡᱚᱢ ᱞᱟᱹᱜᱤᱫ ᱛᱚ ᱟᱨ ᱦᱚᱸ ᱥᱟᱨᱮᱪ ᱵᱚᱱᱟ
ᱦᱮᱸ ᱦᱮᱸ ᱮᱠᱫᱚᱢ ᱡᱚᱛᱟᱛ ᱠᱟᱛᱟ ᱵᱮᱱ ᱞᱟᱹᱭ ᱟᱠᱟᱜᱼᱟ᱾
ᱦᱚᱭ, ᱦᱚᱭ ᱟᱨ ᱚᱱᱟ ᱥᱟᱶᱛᱮ ᱦᱚᱸᱼᱼ ᱵᱟᱹᱠᱤ ᱫᱤᱱ ᱠᱚᱦᱚᱸ ᱢᱟᱱᱮ ᱰᱟᱝᱨᱤ ᱟᱛᱮᱜ ᱜᱮ ᱡᱚᱠᱷᱚᱱᱼᱼ ᱤᱱᱟ ᱩᱛᱩ ᱠᱚᱦᱚᱸ ᱪᱟᱥ ᱦᱚᱸ ᱜᱟᱱᱚᱜᱼᱟ, ᱢᱮᱱᱠᱷᱟᱱᱼᱼ ᱠᱟᱹᱴᱤᱡ ᱠᱟᱹᱴᱤᱡ ᱠᱷᱮᱛ ᱫᱚ ᱡᱟᱦᱟᱸ ᱛᱤᱱᱟᱹᱜ ᱜᱮ ᱰᱟᱝᱨᱤ ᱛᱮᱢ ᱪᱟᱥᱟ ᱢᱮᱱᱠᱷᱟᱱ ᱞᱟᱹᱴᱩ ᱠᱷᱮᱛ ᱫᱚ ᱥᱮᱼᱼ ᱢᱮᱥᱤᱱ ᱛᱮᱫᱚ ᱞᱟᱜᱟᱣ ᱜᱮ ᱞᱟᱹᱠᱛᱤᱭᱟ ᱱᱚᱜᱼᱚᱭ ᱦᱟᱸᱜ ᱠᱤᱱ ᱞᱟᱸᱜᱟ ᱜᱚᱫᱚᱜᱼᱟ, ᱰᱟᱝᱨᱤ ᱠᱚᱦᱚᱸᱼᱼ
ᱦᱮᱸ ᱦᱮᱸ᱾
ᱦᱚᱸ ᱟᱫᱚ ᱟᱯᱮ ᱫᱚ ᱪᱮᱜ ᱠᱚᱛᱮ ᱯᱮ ᱪᱟᱥ ᱛᱟᱦᱮᱱᱟ ᱚᱱᱠᱟ ᱞᱮᱠᱟ?
ᱟᱞᱮ ᱦᱚᱸ ᱚᱱᱠᱟ ᱠᱚ ᱜᱮ ᱪᱟᱥ ᱫᱚ᱾ ᱦᱮᱸ ᱞᱟᱹᱴᱩ ᱞᱟᱹᱴᱩ ᱵᱟᱹᱭᱦᱟᱹᱲ ᱫᱚ ᱟᱵᱚ ᱠᱷᱚᱣᱟᱜ ᱫᱚ ᱵᱟᱪᱩᱜᱼᱟ ᱛᱚ, ᱟᱫᱚ ᱞᱟᱹᱴᱩ ᱵᱟᱹᱭᱦᱟᱹᱲ ᱡᱩᱫᱤ ᱢᱮᱱᱟᱜ ᱜᱮᱭᱟ ᱵᱟᱨᱭᱟ ᱯᱮᱭᱟ ᱜᱟᱱ ᱛᱟ ᱼᱼ ᱟᱫᱚ ᱢᱮᱥᱤᱱ ᱠᱚᱛᱮ ᱢᱮᱱᱟᱜ ᱟᱠᱟᱟᱜᱼᱟ ᱱᱷᱟᱜ ᱚᱱᱛᱮ ᱨᱮ, ᱢᱮᱥᱤᱱ ᱠᱚᱛᱮ ᱞᱮ ᱥᱤ ᱵᱟᱲᱟ ᱦᱚᱪᱚᱭ ᱜᱮᱭᱟ ᱟᱨ ᱵᱟᱫᱽ ᱵᱟᱹᱠᱤ ᱦᱩᱰᱤᱧ ᱦᱩᱰᱤᱧᱟᱻᱜ ᱫᱚᱼᱼ ᱰᱟᱝᱨᱤ ᱠᱚᱛᱮ ᱞᱮ ᱥᱤ ᱵᱟᱲᱟ ᱚᱪᱚᱭᱟ᱾
ᱟᱪᱪᱷᱟ ᱟᱪᱪᱷᱟ᱾
ᱦᱚᱭ ᱦᱚᱭᱼᱼ
ᱦᱚᱭ ᱟᱫᱚ ᱚᱱᱟ ᱥᱟᱶᱛᱮ ᱪᱟᱥᱼᱵᱟᱥ ᱠᱚᱢᱟ ᱦᱩᱭᱩᱜ ᱜᱮ ᱢᱟᱱᱮ ᱚᱱᱟ ᱪᱷᱟ ᱼᱼ ᱚᱲᱟᱜ ᱠᱚᱨᱮ ᱠᱟᱹᱢᱤ ᱠᱤᱝᱵᱟ ᱵᱟᱡᱟᱨ ᱠᱚᱨᱮ ᱠᱟᱹᱢᱤ ᱫᱚᱠ ᱚ ᱪᱟᱞᱟᱜ ᱛᱟᱦᱮᱸᱜ ᱟᱥᱮ ᱵᱟᱝ ᱚᱲᱟᱜ ᱦᱚᱲ ᱫᱚ?
ᱚᱲᱟᱜ ᱠᱚᱨᱮ ᱠᱷᱚᱱ ᱠᱟᱹᱢᱤ ᱫᱚ, ᱪᱟᱞᱟᱣ ᱵᱟᱲᱟᱜ ᱜᱮᱭᱟ ᱠᱚ ᱟᱫᱚ ᱡᱮᱦᱮᱛᱩ ᱟᱵᱚ ᱫᱚᱼᱼ ᱠᱟᱹᱢᱤ ᱦᱚᱲ ᱠᱟᱱᱟ ᱵᱚᱱ ᱛᱚ, ᱠᱟᱹᱢᱤ ᱠᱟᱛᱮ ᱜᱮ ᱟᱹᱥᱩᱞ ᱦᱩᱭᱩᱜ ᱛᱟᱵᱚᱱᱟ ᱡᱚᱢ ᱦᱩᱭᱩᱭ ᱛᱟᱵᱚᱱᱟ ᱾ ᱪᱟᱞᱟᱣ ᱠᱟᱹᱢᱤ ᱠᱚᱫᱚ ᱞᱮ ᱪᱟᱞᱟᱣ ᱵᱟᱲᱟᱜ ᱜᱮ ᱛᱟᱦᱮᱸ ᱡᱚᱛᱚ ᱜᱮ ᱠᱚᱲᱟ ᱦᱚᱲ ᱠᱚ ᱪᱟᱞᱟᱣ ᱵᱟᱲᱟᱜ ᱜᱮᱭᱟ᱾
ᱦᱚᱭ ᱢᱟᱱᱮ ᱫᱩᱲᱩᱵ ᱛᱷᱤᱨ ᱫᱚ ᱟᱵᱚ ᱫᱚ ᱵᱟᱵᱚ ᱠᱩᱥᱤᱭᱟᱜᱼᱟ ᱥᱮ,
ᱦᱚᱸᱭ ᱦᱚᱭ ᱾
ᱢᱟᱱᱮ ᱡᱟᱦᱟᱸ ᱵᱟᱝ ᱡᱟᱦᱟᱱ ᱫᱤᱱ ᱫᱚ ᱚᱱᱟ ᱠᱟᱹᱢᱤ ᱜᱮ ᱦᱩᱭᱩᱜ ᱛᱟᱵᱚᱱᱟ᱾ ᱠᱟᱹᱢᱤ ᱜᱮ ᱵᱟᱹᱲᱛᱤ ᱵᱚᱱ ᱠᱩᱥᱤᱭᱟᱜᱼᱟ ᱢᱟᱱᱮ ᱡᱚᱢ ᱠᱟᱛᱮ ᱵᱚᱱ ᱜᱤᱛᱤᱡ ᱡᱤᱨᱟᱹᱜᱼᱟ᱾ ᱥᱮ ᱥᱮᱧ ᱫᱚ ᱵᱟᱵᱚᱱ ᱠᱟᱹᱢᱤᱭᱟ ᱯᱷᱟᱠᱤ ᱡᱤᱱᱤᱥ ᱫᱚ ᱵᱟᱵᱚᱱ ᱵᱟᱴ ᱼᱼ ᱢᱟᱱᱮ ᱢᱤᱫ ᱞᱮᱛᱟᱲ ᱜᱮ ᱠᱟᱹᱢᱤ ᱟᱨ ᱠᱟᱹᱢᱤ ᱜᱮᱵᱚᱱ ᱛᱟᱦᱮᱱᱟ᱾ ᱢᱟᱱᱮ ᱦᱟᱯᱮᱱ ᱫᱤᱱ ᱩᱭᱦᱟᱹᱨ ᱠᱟᱛᱮᱜ ᱵᱚᱱ ᱠᱟᱹᱢᱤ ᱛᱟᱦᱮᱱᱟ ᱥᱮ᱾
ᱦᱮᱸ ᱦᱮᱸ ᱾ ᱟᱨᱦᱚ ᱧᱮᱞ ᱞᱮᱠᱷᱟᱱ ᱡᱟᱹᱥᱛᱤ ᱜᱮᱫᱚ ᱟᱞᱮ ᱥᱮᱫ ᱜᱮ ᱡᱟᱹᱥᱛᱤ ᱠᱟᱹᱢᱤ ᱫᱚ ᱪᱮᱫᱟᱜ ᱥᱮ? ᱵᱤᱨᱮ ᱫᱤᱥᱚᱢ ᱚᱱᱠᱟ ᱡᱮᱢᱚᱱ ᱥᱤᱡᱤᱱ ᱚᱱᱩᱥᱟᱹᱨ ᱛᱮ ᱵᱤᱨ ᱠᱚᱠᱚ ᱪᱟᱞᱟᱜᱼᱟ᱾ ᱡᱮᱢᱚᱱ ᱥᱟᱠᱟᱢ ᱥᱟᱜᱮᱱ ᱞᱮᱱᱠᱷᱟᱱ ᱥᱟᱠᱟᱢ ᱦᱮᱴᱮᱡ ᱠᱚ ᱪᱟᱞᱟᱜᱼᱟ ᱛᱟᱨᱯᱚᱨᱮ ᱚᱱᱠᱟ ᱟᱨᱦᱚᱸ ᱦᱟᱱᱟ ᱱᱟᱣᱟ ᱡᱚᱼ ᱵᱤᱞᱤ ᱠᱚ ᱦᱩᱭ ᱞᱮᱱᱠᱷᱟᱱ ᱡᱚᱼ ᱡᱚᱢ ᱠᱚ ᱪᱟᱞᱟᱜᱼᱟ ᱛᱟᱯᱚᱨᱮ ᱚᱱᱠᱟ ᱟᱨᱦᱚᱸ ᱥᱟᱦᱟᱱ ᱡᱟᱦᱟᱸ ᱠᱚᱫᱚ ᱫᱟᱨᱮ ᱨᱚᱲᱛᱮ ᱜᱚᱡ ᱠᱟᱱᱟ ᱚᱱᱟᱠᱚ ᱥᱟᱦᱟᱱ ᱞᱟᱹᱜᱤᱫ ᱛᱮ ᱚᱲᱟᱜ ᱵᱟᱠᱷᱨᱟ ᱦᱚᱸ ᱟᱹᱜᱩ ᱠᱚ ᱪᱟᱞᱟᱜ ᱜᱮᱭᱟ
ᱦᱳᱭ ᱦᱳᱭ ᱮᱠᱟᱞ ᱮᱠᱟᱞ ᱦᱮᱸ ᱵᱤᱨᱵᱩᱨᱩ ᱦᱚᱸᱛᱚ ᱚᱱᱠᱟᱜ ᱜᱮ ᱞᱟᱹᱠᱛᱤᱭᱟᱱ ᱡᱤᱱᱤᱥ ᱠᱟᱱ ᱛᱟᱵᱚᱱᱟ ᱵᱤᱨᱵᱩᱨᱩ ᱦᱚᱸ ᱵᱟᱝ ᱛᱟᱦᱮᱱ ᱠᱷᱟᱡ ᱫᱚ ᱟᱹᱰᱤ ᱮᱸᱴᱠᱮᱴᱚᱲᱮ ᱦᱩᱭᱩᱜ-ᱟ ᱵᱤᱨ ᱵᱩᱨᱩ ᱠᱷᱚᱱ ᱜᱮ ᱡᱚᱛᱚ ᱠᱤᱪᱷᱩ ᱵᱚᱱ ᱧᱟᱢ ᱟ ᱟᱵᱚ ᱫᱚ ᱥᱟᱠᱟᱢ ᱠᱷᱚᱱ ᱠᱷ ᱟᱨᱵᱷᱚ ᱠᱟᱛᱮ ᱫᱟᱹᱛᱟᱹᱱᱤ ᱠᱷᱚᱱ ᱟᱨᱟᱢᱵᱷᱚ ᱠᱟᱛᱮᱫ ᱥᱟᱦᱟᱱ ᱦᱩᱭ ᱦᱚᱪᱚᱝ ᱚᱱᱮ ᱫᱟᱨᱮ ᱜᱮ ᱞᱟᱹᱭ ᱞᱮᱠᱷᱟᱡ ᱫᱚ ᱟᱵᱚᱨᱮᱱ ᱜᱟᱛᱮ ᱞᱮᱠᱟ ᱫᱚ ᱡᱚᱛᱚ ᱠᱤᱪᱷᱩ ᱠᱤᱪᱷᱩ ᱫᱟᱨᱮ ᱜᱮ ᱮᱢᱟ ᱵᱚᱱᱟ ᱟᱨ ᱟᱵᱚ ᱩᱱᱤ ᱜᱮᱵᱚᱱ ᱠᱷᱚᱛᱤᱭ ᱠᱷᱟᱡ ᱫᱚ ᱟᱵᱚ ᱪᱮᱠᱟᱛᱮᱭ ᱮᱢᱟ ᱵᱚᱱᱟ ᱦᱳᱭ ᱥᱮ
ᱦᱮᱸ ᱮᱠᱫᱚᱢ
ᱦᱮ ᱫᱟᱨᱮ ᱠᱷᱚᱱ ᱜᱮᱵᱚᱱ ᱧᱟᱢ ᱮ-ᱟ ᱚᱠᱥᱤᱡᱮᱱ ᱠᱤᱢᱵᱟ ᱫᱟᱜ ᱡᱟᱨᱤ ᱫᱟᱨᱮ ᱠᱷᱟᱹᱛᱤᱨ ᱜᱮᱛᱚᱭ ᱠᱚᱨᱟᱣᱮᱫ-ᱟ ᱟᱨ ᱫᱟᱨᱮ ᱵᱟᱝ ᱛᱟᱦᱮᱸ ᱞᱮᱱ ᱠᱷᱟᱱ ᱫᱚ ᱛᱚ ᱫᱟᱜ ᱦᱚᱸ ᱚᱱᱠᱟ ᱞᱮᱠᱟ ᱵᱟᱭ ᱫᱟᱜ-ᱟ᱾
ᱦᱳᱭ
ᱦᱩᱸ
ᱚᱱᱟ ᱠᱚᱦᱚᱸ ᱟᱹᱰᱤ ᱡᱚᱛᱷᱟᱛ ᱠᱟᱛᱷᱟ ᱠᱟᱱ ᱜᱮᱭᱟ ᱵᱤᱨ ᱵᱩᱨᱩ ᱫᱟᱨᱮ ᱠᱚᱦᱚᱸ ᱟᱵᱚ ᱡᱚᱛᱚᱱ ᱡᱚᱜᱟᱣ ᱦᱩᱭᱩᱜ ᱛᱟᱵᱚᱱᱟ
ᱦᱳᱭ ᱦᱳᱭ ᱮᱠᱫ
ᱦᱮᱸ ᱟᱵᱚᱣᱟᱜ ᱢᱟᱹᱱᱢᱤ ᱡᱤᱭᱚᱱ ᱨᱮᱭᱟᱜ ᱚᱱᱟ ᱦᱚᱸ ᱢᱤᱫᱴᱟᱝ ᱦᱤᱸᱥ ᱠᱟᱱ ᱜᱮᱭᱟ᱾ ᱚᱱᱟ ᱵᱟᱭ ᱛᱟᱦᱮᱸ ᱞᱮᱱᱠᱷᱟᱱ ᱦᱚᱸ ᱵᱟᱭ ᱜᱟᱱᱚᱜ ᱛᱟᱵᱚᱱᱟ ᱟᱵᱚᱣᱟᱜ᱾
ᱦᱳᱭ ᱥᱮᱫᱟᱭ ᱫᱚ ᱟᱹᱰᱤ ᱢᱟᱨᱟᱝ ᱢᱟᱨᱟᱝ ᱥᱮ ᱥᱮᱬᱟ ᱥᱮᱬᱟ ᱵᱤᱨ ᱵᱩᱨᱩ ᱛᱟᱦᱮᱸ ᱠᱟᱱᱟ ᱮᱠᱷᱚᱱ ᱫᱚ ᱟᱹᱰᱤ ᱟᱹᱰᱤ ᱜᱟᱱ ᱴᱚᱴᱷᱟ ᱠᱚᱨᱮ ᱦᱚᱸ ᱵᱟᱝ ᱧᱮᱞᱚᱜ ᱠᱟᱱᱟ ᱥᱮ ᱚᱱᱟ ᱠᱷᱟᱹᱛᱤᱨ ᱜᱮ ᱱᱚᱜ-ᱚ ᱱᱟ ᱫᱟᱜ ᱡᱟᱹᱲᱤ ᱠᱚ ᱟᱹᱨᱩᱯᱷᱮᱨᱟᱣ ᱠᱟᱱᱟ᱾ ᱥᱮᱫᱟᱭ ᱫᱚ ᱟᱹᱰᱤ ᱢᱟᱱᱮ ᱚᱠᱛᱚ ᱱᱟᱹᱯᱤᱛ ᱮ ᱫᱟᱜ ᱡᱟᱹᱲᱤᱭ ᱛᱟᱦᱮᱱᱟ ᱮᱠᱷᱚᱱ ᱫᱚ ᱚᱠᱛᱚ ᱱᱟᱹᱯᱤᱛ ᱦᱚᱸ ᱵᱟᱭ ᱫᱟᱜ ᱡᱟᱲᱤᱭᱮᱜ-ᱟ ᱚᱱᱟ ᱵᱤᱨ ᱵᱩᱨᱩ ᱠᱷᱟᱹᱛᱤᱨ ᱜᱮ ᱥᱮ ᱵᱤᱨ ᱵᱩᱨᱩ ᱢᱟᱜ ᱠᱟᱛᱮᱫ ᱚᱸᱰᱮ ᱠᱟᱹᱨᱜᱟᱲ ᱠᱚ ᱵᱮᱱᱟᱣ ᱮᱫ ᱛᱮ
ᱦᱳᱭ ᱦᱳᱭ
ᱦᱳᱭ ᱟᱨ ᱚᱱᱟ ᱮᱠᱷᱚᱱ ᱢᱟᱱᱮ ᱫᱷᱟᱹᱨᱛᱤ ᱨᱮ ᱢᱟᱱᱮ ᱦᱚᱲ ᱠᱚ ᱥᱟᱸᱜᱮᱜ ᱠᱟᱱᱟ ᱛᱟᱦᱚᱞᱮ ᱚᱲᱟᱜ ᱫᱩᱣᱟᱹᱨ ᱦᱚᱸ ᱵᱟᱝ ᱠᱩᱞᱟᱹᱜ ᱠᱟᱱᱛᱮ ᱵᱤᱨ ᱵᱩᱨᱩ ᱠᱚ ᱢᱟᱜ ᱴᱟᱺᱰᱤ ᱠᱟᱛᱮᱫ ᱚᱸᱰᱮ ᱚᱲᱟᱜ ᱫᱩᱣᱟᱹᱨ ᱠᱚ ᱵᱮᱱᱟᱣ ᱮᱟ᱾ ᱟᱨ ᱠᱤᱝᱵᱟ ᱡᱟᱦᱟᱸᱭ ᱞᱟᱹᱴᱷᱩ ᱞᱟᱹᱴᱷᱩ ᱥᱮᱬᱟ ᱥᱮᱬᱟ ᱠᱤᱥᱟᱹᱲᱼ ᱠᱤᱥᱟᱹᱲ ᱦᱚᱲ ᱫᱚ ᱵᱤᱨ ᱵᱩᱨᱩ ᱢᱟᱜ ᱠᱟᱛᱮᱜ ᱡᱟᱦᱟᱱᱟᱜ ᱚᱱᱠᱟᱱᱟᱜ ᱛᱟᱦᱮᱱ ᱚᱲᱟᱜ ᱠᱤᱝᱵᱟ ᱤᱭᱟᱹ ᱠᱚ ᱯᱟᱨᱠ ᱠᱚᱠᱚ ᱵᱮᱱᱟᱣᱮᱫᱼᱟ᱾ ᱱᱚᱣᱟ ᱠᱚᱠᱚ ᱵᱮᱱᱟᱣᱮᱫ ᱛᱮᱦᱚᱸ ᱵᱤᱨ ᱵᱩᱨᱩ ᱩᱡᱟᱹᱲᱚᱜ ᱠᱟᱱ ᱛᱟᱵᱚᱱᱟ ᱟᱨ ᱩᱡᱟᱹᱲ ᱞᱮᱱᱠᱷᱟᱱ ᱫᱚ ᱱᱚᱜ-ᱚᱭ ᱛᱚ ᱟᱵᱚ ᱟᱹᱰᱤᱜᱟᱱ ᱮᱴᱠᱮᱴᱚᱬᱮ ᱵᱚᱱ ᱧᱮᱞ ᱠᱟᱜ-ᱟ
ᱦᱳᱭ ᱦᱳᱭ
ᱟᱵᱚ ᱫᱚ ᱵᱤᱨ ᱫᱤᱥᱚᱢ ᱦᱚᱲ ᱵᱤᱨ ᱨᱮ ᱵᱤᱨ ᱪᱷᱟᱲᱟ ᱵᱟᱵᱚ ᱛᱟᱦᱮᱸ ᱫᱟᱲᱮᱭᱟᱜ-ᱟ᱾
ᱦᱮᱸ ᱮᱠᱫᱚᱢ ᱮᱠᱫᱚᱢ
ᱦᱳᱭ ᱦᱳᱭ ᱡᱚᱢ ᱧᱩᱣᱟᱜ ᱠᱷᱚᱱ ᱟᱨᱟᱢᱵᱚ ᱡᱚᱛᱚ ᱠᱤᱪᱷᱩ ᱜᱮ ᱟᱵᱚ ᱵᱤᱨ ᱮᱢᱟᱵᱚᱱᱟ
ᱦᱮᱸ ᱦᱮᱸ
ᱦᱳᱭ ᱦᱳᱭ ᱟᱯᱮ ᱥᱮᱫ ᱨᱮ ᱛᱤᱱᱟᱹᱜ ᱜᱟᱱ ᱵᱤᱨ ᱵᱩᱨᱩ ᱠᱚ ᱢᱮᱱᱟᱜ ᱟᱠᱟᱫᱟ ᱦᱟᱸᱜ?
ᱟᱞᱮ ᱥᱮᱫ ᱫᱚ ᱡᱟᱹᱥᱛᱤ ᱠᱟᱭ ᱫᱚ ᱧᱮᱞᱚᱜ ᱠᱟᱱᱟ ᱵᱩᱨᱩ ᱫᱚ ᱱᱟᱜ ᱵᱟᱹᱱᱩᱜ ᱟᱠᱟᱫᱟ᱾ ᱵᱤᱨ ᱜᱮ ᱟᱹᱰᱤ ᱥᱮᱲᱟ ᱥᱮ ᱟᱹᱰᱤ ᱢᱟᱱᱮ ᱪᱟᱹᱨᱩ ᱫᱷᱟᱨ ᱛᱮ ᱵᱤᱨ ᱜᱮᱭᱟ ᱞᱟᱹᱭ ᱞᱮᱠᱷᱟᱱ ᱫᱚ ᱟᱞᱮ ᱫᱚ ᱢᱟᱱᱮ ᱡᱟᱦᱟᱸ ᱪᱮᱛᱟᱱ ᱠᱷᱚᱱ ᱧᱮᱞ ᱞᱮᱠᱷᱟᱱ ᱫᱚ ᱟᱞᱮ ᱥᱮᱫ ᱫᱚ ᱵᱤᱨ ᱛᱟᱞᱟ ᱨᱮᱜᱮ ᱞᱟᱹᱭ ᱞᱮᱠᱷᱟᱱ ᱠᱷᱟᱱ ᱫᱚ ᱢᱮᱱᱟᱜ ᱠᱟᱫ ᱞᱮᱭᱟ ᱦᱮᱸᱥᱮ
ᱦᱳᱭ
ᱟᱨ ᱟᱞᱮ ᱥᱮᱫ ᱫᱚ, ᱚᱱᱠᱟ ᱵᱩᱨᱩ ᱠᱚᱫᱚ ᱵᱟᱹᱱᱩᱜᱼᱟ, ᱡᱟᱹᱥᱛᱤ ᱵᱤᱨ ᱜᱮ ᱢᱮᱱᱟᱜᱼᱟ, ᱢᱟᱱᱮ ᱟᱹᱰᱤ ᱜᱟᱹᱦᱤᱨ ᱵᱤᱨ ᱢᱮᱱᱟᱜᱼᱟ, ᱚᱱᱠᱟ ᱟᱨ ᱚᱸᱰᱮ ᱠᱷᱚᱱ ᱜᱮ, ᱡᱷᱚᱛᱚ ᱠᱤᱪᱷᱩ ᱡᱟᱦᱟᱸ ᱧᱟᱢᱚᱜᱼᱟ᱾ ᱚᱲᱟᱜ ᱫᱩᱣᱟᱹᱨᱮ ᱵᱮᱱᱟᱣ ᱨᱮᱱᱟᱜ, ᱡᱚᱢᱟᱜ ᱧᱩᱣᱟᱜ ᱴᱷᱮᱱ ᱠᱷᱚᱱᱟᱜ, ᱡᱚᱛᱚ ᱜᱮ ᱵᱤᱨ ᱵᱷᱚᱨᱥᱟ ᱨᱮᱜᱮ ᱟᱞᱮ ᱫᱚ᱾
ᱦᱳᱭ, ᱦᱳᱭ, ᱮᱠᱟᱞ, ᱮᱠᱟᱞ, ᱟᱞᱮ ᱦᱚᱸ ᱚᱱᱠᱟ ᱜᱮ, ᱟᱞᱮ ᱥᱮᱫ ᱦᱚᱸ ᱵᱤᱨ ᱠᱚᱜᱮ ᱢᱮᱱᱟᱜ ᱛᱮᱜᱮ ᱟᱞᱮ ᱦᱚᱸ ᱢᱚᱸᱡᱽ ᱞᱮ ᱵᱩᱡᱷᱟᱹᱣ ᱮᱫᱟ, ᱟᱨ ᱡᱩᱫᱤ ᱱᱚᱜᱼᱚᱭ ᱠᱤᱪᱷᱩ, ᱠᱤᱪᱷᱩ ᱡᱟᱭᱜᱟ ᱠᱚᱨᱮ ᱫᱚᱞᱮ ᱧᱮᱞ ᱮᱜᱼᱟ ᱵᱤᱨ ᱠᱚᱦᱚᱸ ᱡᱚᱛᱚ ᱠᱚ ᱢᱟᱜ ᱪᱟᱵᱟ ᱠᱮᱜᱼᱟ, ᱚᱸᱰᱮ ᱚᱲᱟᱜ ᱫᱩᱣᱟᱹᱨ ᱠᱚ ᱚᱱᱟ ᱫᱚ ᱩᱪᱤᱛ ᱥᱮ, ᱚᱱᱟ ᱫᱚ ᱵᱟᱝ ᱴᱷᱤᱠ? ᱜᱮᱭᱟ ᱥᱮ, ᱵᱤᱨ ᱵᱩᱨᱩ ᱜᱮ ᱟᱵᱚ ᱫᱚ ᱥᱮᱫᱟᱭ ᱠᱷᱚᱡ ᱵᱚ, ᱛᱟᱦᱮᱸ ᱠᱟᱱᱟ ᱵᱤᱨ ᱜᱮ ᱥᱮᱫᱟᱭ ᱵᱤᱨ ᱜᱮ, ᱟᱵᱚᱭ ᱡᱚᱢᱮ ᱡᱚᱢ ᱠᱟᱛᱮᱫ, ᱧᱩ ᱠᱟᱛᱮᱫ ᱦᱟᱨᱟ ᱠᱟᱜ ᱵᱚᱱᱟᱭ᱾ ᱮᱠᱷᱚᱱ ᱡᱩᱫᱤ ᱟᱵᱚ ᱵᱤᱨ ᱠᱚᱵᱚᱱ ᱩᱡᱟᱹᱲᱮᱭᱟ ᱛᱟᱦᱚᱞᱮ ᱠᱷᱟᱡ ᱫᱚ ᱪᱤᱠᱟᱹ ᱛᱮ ᱦᱳᱭᱳᱜᱼᱟ, ᱵᱤᱨ ᱜᱮᱛᱚ ᱟᱵᱚᱨᱮᱱ ᱫᱚ ᱯᱳᱭᱞᱳ ᱜᱟᱛᱮ ᱠᱟᱱ ᱛᱟᱵᱚᱱᱟᱭ᱾ ᱥᱮᱫᱟᱭ ᱫᱚ ᱚᱱᱮ ᱚᱝᱠᱟ, ᱵᱤᱨ ᱨᱮ ᱠᱚ ᱛᱟᱦᱮᱸᱱ ᱠᱟᱱ ᱛᱟᱦᱮᱸᱱᱟ ᱦᱚᱲ᱾ ᱟᱵᱚ ᱦᱟᱯᱲᱟᱢ ᱠᱚ, ᱵᱤᱨ ᱠᱷᱚᱱ ᱜᱮ ᱡᱚᱢ ᱧᱩ, ᱡᱟᱦᱟᱸ ᱛᱮᱨᱮᱞ, ᱛᱟᱨᱚᱵ ᱠᱚ, ᱟᱹᱜᱩ ᱠᱟᱛᱮᱫ ᱠᱚ ᱡᱚᱢᱮᱫ ᱛᱟᱦᱮᱸᱱᱟ ᱵᱟᱨ ᱵᱮᱞᱟ᱾ ᱥᱮ ᱚᱱᱟ ᱦᱟᱴ ᱵᱤᱨ ᱠᱚᱨᱮ ᱱᱟᱜ ᱥᱟᱦᱟᱱ, ᱥᱟᱠᱟᱢ, ᱚᱱᱟ ᱠᱚ ᱜᱮ, ᱟᱹᱜᱩ ᱠᱟᱛᱮᱜ ᱠᱚ ᱩᱛᱩ ᱫᱟᱠᱟᱭᱮᱜᱼᱼ ᱛᱮᱦᱮᱱᱟ᱾
ᱦᱚᱭ, ᱦᱚᱭ᱾
ᱦᱳᱭ, ᱟᱨ ᱱᱚᱜ-ᱚᱭ ᱡᱮ, ᱱᱚᱜ-ᱚᱭ ᱚᱲᱟᱜ ᱫᱩᱣᱟᱹᱨ ᱵᱚᱱ ᱵᱮᱱᱟᱣᱟ ᱟᱹᱵᱩ, ᱚᱱᱟ ᱵᱤᱨ ᱨᱮᱱᱟᱜ ᱜᱮ ᱵᱤᱨ ᱨᱮᱱᱟᱜ ᱡᱟᱦᱟᱸ ᱚᱱᱟ ᱠᱟᱴ ᱠᱚ ᱟᱹᱜᱩ ᱠᱟᱛᱮᱜ ᱜᱮ, ᱚᱲᱟᱜ ᱫᱩᱣᱟᱹᱨ ᱵᱩᱱ ᱵᱮᱱᱟᱣ ᱮᱸᱜ-ᱟ᱾ ᱟᱨ ᱵᱤᱨ ᱜᱮ ᱡᱩᱫᱤ ᱱᱚᱝᱠᱟ, ᱡᱩᱩᱤ ᱪᱟᱵᱟ ᱭᱟᱵᱚᱱ, ᱯᱩᱭᱥᱟᱹ ᱠᱷᱟᱹᱛᱤᱨ ᱠᱤᱝᱜᱽ ᱵᱟ ᱡᱟᱦᱟᱸᱱᱟᱜ ᱵᱤᱨ ᱫᱚᱠᱚ ᱮᱠᱷᱚᱱ ᱫᱚᱠᱚ ᱟᱠᱷᱨᱤᱧᱮᱜᱼᱟ ᱥᱮ, ᱵᱤᱨ ᱠᱩ ᱵᱟᱨ ᱴᱟᱠᱟ ᱞᱟᱹᱜᱤᱫ᱾ ᱛᱮ, ᱟᱵᱚᱣᱟᱜ ᱡᱤᱣᱤ ᱦᱚᱸ ᱱᱚᱥᱴᱚ ᱫᱟᱲᱮᱜ-ᱟ᱾
ᱦᱮᱸ, ᱦᱮᱸ, ᱛᱚ, ᱚᱱᱟ ᱫᱚ ᱵᱟᱭ ᱴᱷᱤᱠ ᱠᱟᱱᱟ᱾
ᱟᱵᱩ ᱵᱚᱱ ᱮᱢᱟ ᱠᱚ ᱠᱟᱱᱟ ᱦᱚᱲ ᱠᱚ ᱥᱮ, ᱫᱤᱠᱩ ᱠᱚᱵᱚᱱ ᱮᱢ ᱩᱱᱠᱩ ᱴᱷᱮᱡ ᱵᱚᱱ ᱟᱠᱷᱨᱤᱧ ᱠᱟᱜ ᱠᱟᱱᱟ᱾
ᱦᱮᱸ, ᱦᱮᱸ, ᱦᱮᱸ ᱮᱠᱫᱚᱢ, ᱮᱠᱫᱚᱢ, ᱜᱚᱝᱠᱮ ᱚᱱᱟ ᱠᱚ ᱫᱚ᱾
ᱦᱳᱭ ᱜᱚᱝᱠᱮ ᱛᱟᱦᱚᱞᱮ, ᱟᱵᱮᱱ ᱫᱚᱵᱮᱱ ᱠᱤᱫᱩᱵ ᱥᱟᱹᱛ ‌ᱠᱟᱱᱟ?
ᱦᱮᱸ, ᱠᱤᱫᱩᱵ ᱠᱚᱫᱚ ᱦᱳᱭ ᱠᱟᱱᱟ, ᱦᱟᱸᱜ ᱮᱱᱟᱱ ᱧᱚᱜ ᱨᱮᱜᱮ᱾ ᱠᱤᱫᱩᱵ ᱠᱚ ᱡᱚᱢ ᱵᱟᱲᱟ ᱠᱟᱛᱮᱜ ᱜᱮ, ᱦᱚᱸᱜ-ᱚᱭ ᱡᱟᱹᱯᱤᱜ ᱫᱩᱲᱩᱵ ᱡᱤᱨᱟᱹᱣ ᱦᱳᱭ ᱠᱟᱱ ᱛᱟᱦᱮᱸᱜ᱾
ᱦᱳᱭ, ᱦᱳᱭ, ᱮᱠᱟᱞ ᱟᱞᱤᱧ ᱦᱚᱸ ᱠᱤᱫᱩᱵ ᱠᱟᱛᱮᱜ ᱜᱮ, ᱱᱚᱜ-ᱚᱭ ᱞᱤᱧ ᱡᱤᱨᱟᱹᱣ ᱠᱟᱱᱟ ᱟᱫᱚ ᱱᱤᱛᱚᱜ ᱫᱚ ᱡᱟᱯᱤᱫ ᱛᱟᱞᱤᱧ ᱛᱟᱦᱚᱞᱮ᱾